ᱦᱩᱸ
ᱦᱮᱞᱳ
ᱦᱮᱸ ᱡᱚᱦᱟᱨ ᱜᱮ ᱜᱚᱢᱠᱮ᱾
ᱢᱟᱬᱟᱝ ᱛᱮ ᱡᱚᱦᱟᱨ ᱜᱮ
ᱟᱻ ᱪᱮᱫᱞᱮᱠᱟ ᱱᱟᱯᱟᱭ ᱵᱟᱲᱟ ᱜᱮᱭᱟ ᱵᱤᱱ?
ᱦᱳᱭ ᱜᱚᱝᱠᱮ ᱱᱟᱯᱟᱭ ᱵᱟᱲᱟ ᱜᱮᱭᱟ ᱛᱚ ᱪᱟᱸᱫᱚᱳ ᱵᱚᱸᱜᱟ-ᱟ ᱛᱩᱢ ᱫᱟᱲᱮ ᱛᱮ᱾ ᱛᱮ ᱱᱟᱯᱟᱭ ᱜᱮ ᱢᱮᱱᱟᱜ ᱟᱠᱟᱫ ᱞᱤᱧᱟᱹ ᱜᱷᱟᱸᱨᱚᱡᱽ ᱨᱮᱱ ᱦᱚᱲ ᱦᱚᱸ ᱱᱟᱯᱟᱭ ᱜᱮ᱾ ᱛᱟᱞᱦᱮ ᱟᱨ ᱩᱭᱦᱟᱹᱨᱮᱜ-ᱟᱹᱧ ᱟᱵᱚᱨᱮᱱ ᱡᱟᱹᱛᱤ ᱨᱮᱱ ᱦᱚᱲ ᱱᱟᱭᱜᱮ ᱱᱟᱯᱟᱭ ᱠᱚ ᱛᱟᱦᱮᱱ ᱢᱟ ᱡᱮᱢᱚᱱ ᱱᱚᱣᱟ ᱫᱷᱩᱲᱤ ᱫᱷᱟᱹᱨᱛᱤ ᱨᱮ᱾
ᱦᱳᱭ ᱦᱳᱭ ᱦᱳᱭ ᱚᱱᱠᱟᱜᱮ ᱟᱨ ᱟᱹᱞᱤᱧ ᱦᱚᱸ ᱱᱟᱯᱟᱭ ᱜᱮ ᱢᱮᱱᱟᱜ ᱟᱠᱟᱫ ᱞᱤᱧᱟᱹ ᱟᱫᱚ ᱪᱮᱫ ᱞᱮᱠᱟ ᱢᱟᱡᱟᱱ ᱠᱚᱫᱚ ᱡᱚᱢ ᱵᱟᱲᱟ ᱦᱩᱭᱱᱟ ᱜᱚᱢᱠᱮ ᱢᱟᱡᱟᱱ ᱫᱟᱠᱟ ᱠᱚ᱾
ᱜᱚᱢᱠᱮ ᱢᱟᱡᱟᱱ ᱫᱟᱠᱟ ᱫᱚ ᱡᱚᱢ ᱦᱩᱭᱮᱱ ᱜᱮᱭᱟ᱾
ᱟᱦᱟᱦᱟ ᱟᱪᱪᱷᱟ ᱟᱪᱪᱷᱟ ᱟᱪᱪᱷᱟ ᱟᱪᱪᱷᱟ
ᱦᱟᱸ ᱦᱳᱭ ᱟᱫᱚ᱾ ᱤᱧᱦᱚᱸ ᱢᱟᱡᱟᱱ ᱫᱟᱠᱟ ᱠᱚᱜᱮ ᱡᱚᱢ ᱵᱟᱲᱟ ᱠᱟᱛᱮᱫ ᱫᱚ᱾ ᱟᱫᱚ ᱱᱚᱜᱼᱚᱭ ᱵᱟᱹᱫᱽ ᱥᱮᱱ ᱦᱟᱸᱜ ᱠᱷᱮᱛ ᱥᱮᱱ ᱠᱟᱹᱴᱤᱡ ᱦᱮᱡ ᱦᱩᱭ ᱟᱠᱟᱱᱟ᱾ ᱟᱫᱚ ᱱᱤᱛᱚᱜ ᱦᱳᱭ ᱵᱟᱹᱫᱽ ᱠᱷᱮᱛ ᱥᱮᱱ᱾ ᱟᱫᱚ ᱱᱤᱛᱚᱜ ᱢᱟ ᱪᱟᱹᱥ ᱫᱤᱱ ᱠᱟᱱᱟ ᱜᱚᱢᱠᱮ ᱟᱥᱟᱲ ᱥᱟᱱ ᱵᱚᱸᱜᱟ ᱢᱟ᱾ ᱦᱟᱱᱮ ᱠᱟᱛᱷᱟ ᱨᱮᱜᱮ ᱢᱮᱱᱟᱜ᱾ ᱜᱤᱫᱽᱨᱟᱹ ᱵᱟᱹᱣᱞᱤ ᱠᱚᱠᱚ ᱟᱵᱚᱨᱮᱱ ᱮᱻ ᱚᱱᱚᱞᱤᱭᱟᱹ ᱠᱚᱠᱚ ᱚᱞ ᱦᱚᱴᱚ ᱟᱠᱟᱜ ᱞᱮᱠᱟ ᱟᱥᱟᱲ ᱥᱟᱱ ᱵᱚᱸᱜᱟ ᱡᱷᱟᱨ ᱡᱷᱟᱨᱮ ᱫᱟᱜᱽ᱾ ᱪᱮᱫ ᱳᱫ ᱢᱟᱫᱽ ᱳᱫ ᱨᱮᱴᱚ ᱠᱚ ᱨᱟᱜ᱾ ᱦᱚᱸ ᱚᱱᱟ ᱞᱮᱠᱟᱛᱮ ᱟᱫᱚ᱾ ᱵᱟᱹᱫᱽ ᱵᱟᱹᱭᱦᱟᱹᱲ ᱠᱚᱨᱮ ᱦᱚᱸ ᱫᱟᱜ ᱠᱚ ᱞᱟᱜᱟᱣ ᱧᱚᱜ ᱟᱠᱟᱱᱟ᱾ ᱟᱫᱚ ᱟᱵᱚ ᱦᱚᱸ ᱚᱱᱟ ᱪᱟᱥ ᱠᱟᱹᱢᱤ ᱨᱮᱜᱮ ᱵᱚ ᱪᱷᱩᱴᱟᱹᱣ ᱧᱚᱜ ᱟᱠᱟᱱᱛᱮ ᱱᱚᱜᱼᱚᱭ ᱦᱮᱸ ᱜᱟᱹᱰᱤ ᱢᱚᱴᱚᱨ ᱠᱚ ᱵᱟᱭ ᱧᱟᱧᱟᱢ ᱠᱟᱱᱟ ᱱᱮᱛᱟᱨ ᱢᱟ ᱟᱨ ᱜᱟᱹᱰᱤ ᱢᱚᱴᱚᱨᱟᱜ ᱪᱟᱹᱦᱤᱫᱟ ᱜᱮ ᱟᱹᱰᱤ ᱜᱟᱱ ᱡᱟᱹᱥᱛᱤ ᱟᱠᱟᱱᱟ ᱴᱟᱠᱴᱚᱨ ᱠᱚ ᱮᱱᱛᱮ
ᱦᱟᱸ
ᱟᱫᱚ ᱚᱱᱟ ᱴᱟᱠᱴᱚᱨ ᱠᱚᱛᱮ ᱜᱮ ᱱᱚᱜᱼᱚᱭ ᱵᱟᱹᱫᱽ ᱠᱚᱵᱚ ᱥᱤ ᱦᱚᱪᱚ ᱧᱚᱜ ᱞᱟᱹᱜᱤᱫ ᱛᱮ ᱜᱮ ᱱᱟᱦᱟᱜ ᱵᱟᱹᱫᱽ ᱥᱮᱫ ᱨᱮᱜᱮ ᱠᱚ ᱫᱩᱲᱩᱵ ᱟᱠᱟᱱᱟ ᱟᱫᱚ ᱚᱱᱟ ᱞᱮᱠᱟᱛᱮ ᱢᱟᱥᱮ ᱜᱚᱝᱠᱮ ᱟᱯᱮ ᱫᱚ ᱦᱟᱸᱜ ᱪᱟᱥ ᱫᱤᱱ ᱠᱟᱱ ᱜᱮᱭᱟ ᱟᱫᱚ ᱯᱮ ᱛᱤᱱᱟᱹᱜ ᱫᱷᱟᱹᱨᱤᱡ ᱟᱸᱲᱜᱚᱫ ᱟᱠᱟᱫ ᱛᱟᱵᱚᱱᱟ
ᱦᱚᱭ ᱜᱚᱝᱠᱮ ᱟᱞᱮ ᱦᱚᱸᱜᱼᱚᱭ ᱛᱚᱞᱟ ᱠᱚᱫᱚᱞᱮ ᱮᱢ ᱟᱠᱟᱫ ᱜᱮᱭᱟ ᱟᱪᱷᱲᱟ ᱛᱚᱞᱟ ᱦᱩᱭᱩᱜ ᱠᱟᱱ ᱱᱮᱛᱟᱨ ᱫᱚ ᱫᱟᱜ ᱠᱚ ᱵᱟᱭ ᱦᱩᱭᱩᱜ ᱠᱟᱱᱛᱮ ᱥᱤᱛᱩᱝ ᱨᱮ ᱩᱱᱟᱹᱜ ᱫᱚ ᱵᱟᱝ ᱮᱢ ᱦᱩᱭᱩᱜ ᱠᱟᱱᱟ ᱟᱪᱲᱟ ᱛᱚᱞᱟ ᱜᱤᱰᱤ ᱦᱩᱭᱩ ᱠᱟᱱᱟ᱾ ᱟᱪᱷᱲᱟ ᱛᱚᱞᱟ ᱱᱚᱜ-ᱚᱭ ᱟᱹᱣᱨᱤᱭᱟᱜ ᱛᱟᱵᱚᱱᱟ ᱦᱟᱸᱜ ᱨᱚᱦᱚᱭ ᱛᱮᱫᱚ ᱟᱹᱣᱨᱤᱭᱟᱜᱼᱟ ᱟᱫᱚ ᱛᱚᱵᱮ ᱢᱤᱫ ᱫᱷᱟᱣ᱾ ᱚᱠᱟ ᱴᱟᱜ ᱫᱚ ᱚᱱᱮ ᱥᱤ ᱧᱚᱜ ᱟᱠᱟᱜᱼᱟ ᱱᱟᱹᱭ ᱦᱮᱸ ᱦᱮᱸ ᱴᱟᱴᱚᱱᱟ ᱱᱟᱦᱮᱞ ᱛᱮᱜᱮ ᱵᱚᱱ ᱥᱤ ᱠᱟᱜ ᱦᱟᱥᱟ ᱠᱚ ᱦᱚᱸ ᱥᱮᱭᱟᱜ ᱠᱟᱱ ᱛᱟᱵᱚᱱᱟ ᱜᱷᱟᱸᱥ ᱠᱚ ᱡᱟᱦᱟᱸ ᱛᱤᱱᱟᱹᱜ ᱢᱮᱱᱟᱜ ᱠᱟᱜᱼᱟ ᱚᱱᱟ ᱠᱚ ᱦᱚᱸ ᱥᱮᱭᱟᱜ ᱠᱟᱱᱟ
ᱡᱚᱭᱵᱮᱥᱟᱨ ᱞᱮᱠᱟ ᱛᱮ ᱠᱟᱹᱢᱤᱭᱮᱫ ᱛᱟᱵᱚᱱᱟ ᱥᱮ ᱠᱟᱹᱢᱤᱭᱮᱫᱼᱟ ᱟᱨᱠᱤ
ᱦᱚᱭ ᱦᱚᱭ ᱦᱚᱭ ᱦᱮᱸ ᱱᱚᱣᱟ ᱠᱚᱫᱚ ᱟᱹᱰᱤ ᱱᱟᱯᱟᱭ ᱠᱟᱛᱷᱟ ᱜᱮ ᱱᱚᱜᱼᱚᱭ ᱢᱤᱫᱴᱟᱝ ᱠᱟᱛᱷᱟ ᱵᱤᱱ ᱞᱟᱹᱭ ᱠᱮᱜᱼᱟ ᱡᱮ ᱱᱚᱜᱼᱚᱭ ᱢᱤᱫ ᱫᱷᱟᱣ ᱠᱟᱛᱮ ᱵᱚ ᱥᱤ ᱫᱚᱦᱚ ᱠᱟᱜ ᱠᱷᱟᱱ ᱵᱟᱹᱫᱽ ᱨᱮ ᱡᱟᱦᱟᱸᱜᱮ ᱵᱟᱹᱫᱽ ᱨᱮ ᱜᱷᱟᱸᱥ ᱟᱠᱟᱱ ᱫᱟᱨᱮ ᱟᱠᱟᱱ ᱯᱟᱞᱦᱟ ᱟᱠᱟᱱ ᱚᱱᱟ ᱠᱚ ᱥᱤ ᱥᱤ ᱞᱚᱴᱚᱢ ᱦᱟᱥᱟ ᱥᱟᱞᱟᱜ ᱞᱚᱴᱚᱢ ᱠᱚᱜ ᱠᱷᱟᱱ ᱚᱱᱟ ᱠᱚ ᱫᱚ ᱥᱮᱭᱟᱜᱼᱟ ᱟᱨ ᱥᱮᱭᱟ ᱞᱮᱱᱠᱷᱟᱱ ᱡᱮᱦᱮᱛᱩ ᱫᱟᱨᱮ ᱠᱚᱨᱮᱱᱟᱜ ᱥᱟᱠᱟᱢ ᱜᱷᱟᱸᱥ ᱥᱟᱠᱟᱢ ᱠᱚ ᱮᱢᱟᱱ ᱠᱚ ᱚᱱᱟ ᱠᱚ ᱥᱮᱭᱟ ᱚᱱᱟ ᱫᱚ ᱦᱟᱸᱜ ᱡᱚᱭᱵᱚ ᱥᱟᱨ ᱞᱮᱠᱟ ᱛᱮᱜᱮ ᱠᱟᱹᱢᱤ ᱫᱚᱭ ᱠᱟᱹᱢᱤᱭᱟ ᱟᱫᱚ ᱱᱤᱛᱚᱜ ᱢᱟ ᱧᱮᱞᱚᱜᱚᱜ ᱠᱟᱱᱟ ᱱᱚᱜᱼᱚᱭ ᱡᱟᱦᱟᱸ ᱛᱤᱱᱟᱹᱜ ᱜᱮ ᱡᱟᱦᱟᱸᱭ ᱠᱚ ᱪᱟᱥ ᱵᱟᱥ ᱥᱮᱫ ᱨᱮ ᱦᱚᱸ ᱟᱹᱰᱤ ᱥᱚᱠᱛᱚ ᱥᱟᱨ ᱠᱚ ᱮᱢᱟᱱ ᱠᱚ ᱞᱟᱜᱟᱣ ᱠᱚ ᱞᱟᱜᱟᱣᱮᱫ ᱜᱮᱭᱟ ᱮᱱ ᱦᱚᱸᱠᱚ ᱮᱢᱮᱫ ᱜᱮᱭᱟ ᱟᱨ ᱥᱟᱨ ᱠᱚᱦᱚᱸ ᱵᱟᱝ ᱮᱢᱠᱷᱟᱱ ᱦᱩᱲᱩ ᱠᱚᱦᱚᱸ ᱩᱱᱟᱹᱜ ᱪᱮᱨᱦᱟ ᱫᱚ ᱱᱟᱦᱟᱜ ᱵᱟᱭ ᱦᱩᱭᱩᱜ ᱠᱟᱱᱟ ᱟᱫᱚ ᱱᱚᱣᱟ ᱨᱮᱱᱟᱝ ᱪᱮᱫ ᱚᱱᱠᱟᱱᱟᱜ ᱚᱡᱮ ᱛᱟᱦᱮᱸ ᱫᱟᱲᱮᱭᱟᱜᱼᱟ ᱢᱟᱥᱮ ᱱᱩᱱᱟᱹᱜ ᱪᱮᱫᱟᱜ ᱞᱟᱹᱠᱛᱤ ᱯᱟᱲᱟᱣᱮᱱᱟ ᱱᱤᱛᱚᱜ ᱱᱚᱣᱟ ᱥᱟᱨ ᱠᱚᱨᱮᱱᱟᱜ ᱛᱟᱵᱚ ᱱᱚᱣᱟ ᱵᱟᱨᱮ ᱛᱮ ᱢᱤᱫ ᱵᱟᱨ ᱠᱟᱛᱷᱟ ᱢᱟᱥᱮ ᱞᱟᱹᱭ ᱵᱤᱱ
ᱦᱚᱭ ᱜᱚᱝᱠᱮ ᱱᱚᱜᱼᱚᱭ ᱡᱮ ᱟᱵᱚ ᱵᱟᱹᱫᱽ ᱨᱮ ᱵᱟᱹᱭᱦᱟᱹᱲ ᱨᱮᱵᱚᱱ ᱪᱟᱥᱮᱫᱼᱟ ᱦᱩᱲᱩ ᱠᱚ ᱟᱫᱚ ᱱᱚᱜᱼᱚᱭ
ᱥᱟᱨ ᱠᱚ ᱦᱚᱸ ᱟᱹᱰᱤᱜᱟᱱ ᱵᱚᱱ ᱮᱢᱟᱜ ᱠᱟᱱᱟ ᱟᱫᱚ ᱦᱩᱲᱩ ᱜᱮ ᱵᱟᱭ ᱦᱩᱭᱩᱜ ᱠᱟᱱᱟ ᱟᱫᱚ ᱱᱚᱜᱼᱚᱭ ᱡᱮ ᱟᱵᱚ ᱵᱚᱱ ᱤᱭᱟᱹᱭᱟ ᱦᱩᱲᱩ ᱨᱮ ᱡᱟᱦᱟᱸ ᱟᱵᱚ ᱟᱹᱥᱩᱞ ᱡᱤᱭᱟᱹᱞᱤ ᱠᱚᱦᱚᱸ ᱵᱚᱱ ᱵᱟᱵᱚᱱ ᱫᱚᱦᱚᱭᱮᱫ ᱠᱚᱣᱟ ᱦᱚᱸᱜ ᱩᱱᱠᱩ ᱡᱮ ᱟᱹᱥᱩᱞ ᱡᱤᱭᱟᱹᱞᱤ ᱠᱚᱣᱟᱜ ᱡᱟᱦᱟᱸ ᱚᱱᱟ ᱤᱡ ᱵᱚᱱ ᱞᱟᱹᱭᱟ ᱥᱮ ᱜᱩᱨᱤᱡᱽ ᱵᱚᱱ ᱞᱟᱹᱭ ᱫᱟᱲᱮᱭᱟᱜ ᱠᱟᱱᱟ ᱞᱟᱹᱭᱟᱜ ᱠᱟᱱᱟ ᱦᱚᱸᱜᱼ ᱱᱟ ᱵᱚᱱ ᱮᱢᱟᱜ ᱠᱷᱟᱱ ᱟᱵᱚ ᱵᱟᱹᱫᱽ ᱟᱹᱰᱤᱜᱟᱱ ᱵᱚᱱ ᱮᱢᱟᱜ ᱠᱷᱟᱱ ᱧᱮᱞ ᱟᱵᱚᱱ ᱚᱱᱟ ᱫᱚ ᱢᱤᱫᱴᱟᱝ ᱥᱟᱨ ᱞᱮᱠᱟᱜᱮ ᱠᱟᱹᱢᱤᱭᱟ ᱚᱱᱟᱛᱮ ᱠᱟᱹᱢᱤ ᱞᱮᱠᱷᱟᱱ ᱟᱵᱚ ᱧᱮᱞᱟ ᱦᱩᱲᱩ ᱦᱚᱸ ᱵᱷᱟᱜᱤ ᱦᱩᱭᱩᱜᱼᱟ ᱡᱚ ᱦᱚᱸ ᱵᱷᱟᱜᱤ ᱦᱩᱭᱩᱜᱼᱟ ᱱᱚᱝᱠᱟ ᱠᱟᱛᱮ ᱟᱵᱚ ᱦᱚᱸ ᱢᱤᱫᱴᱟᱝ ᱠᱟᱹᱣᱰᱤ ᱦᱚᱸᱵᱚᱱ ᱧᱟᱢ ᱫᱟᱲᱮᱭᱟᱜᱼᱟ ᱚᱱᱟ ᱦᱩᱲᱩ ᱟᱹᱠᱷᱨᱤᱧ ᱠᱟᱛᱮ ᱠᱟᱹᱣᱰᱤ ᱦᱚᱸᱵᱚᱱ ᱧᱟᱢᱟ ᱟᱨ ᱚᱱᱟ ᱦᱩᱲᱩ ᱠᱚ ᱡᱟᱦᱟᱸ ᱵᱚᱱ ᱪᱟᱥᱮᱫ ᱫᱚ ᱚᱱᱟ ᱦᱩᱲᱩ ᱠᱚᱵᱚᱱ ᱡᱚᱢ ᱞᱮᱠᱷᱟᱱ ᱟᱵᱚᱣᱟᱜ ᱦᱚᱲᱢᱚ ᱨᱮᱦᱚᱸ ᱱᱟᱯᱟᱭ ᱢᱤᱫᱴᱟᱝ ᱫᱤᱞ ᱫᱟᱲᱮ ᱟᱹᱜᱩᱭᱟᱭ
ᱟᱵᱚ ᱦᱚᱸ ᱟᱵᱚ ᱪᱮᱛᱟᱱ ᱨᱮ ᱚᱱᱠᱟᱱᱟᱜ ᱨᱚᱜᱽ ᱟᱡᱟᱨ ᱦᱚᱸ ᱵᱟᱭ ᱦᱤᱡᱩᱜᱼᱟ ᱩᱱᱟᱹᱜ ᱫᱚ
ᱦᱚᱭ ᱦᱚᱭ ᱦᱮᱸ ᱯᱟᱹᱦᱤᱞ ᱫᱚ ᱜᱟᱹᱭ ᱰᱟᱹᱝᱨᱤ ᱠᱟᱰᱟ ᱠᱚ ᱠᱚ ᱛᱟᱦᱮᱸ ᱠᱟᱱ ᱠᱷᱟᱹᱛᱤᱨ ᱛᱮ ᱡᱟᱦᱟᱸ ᱜᱩᱨᱤᱡᱽ ᱠᱚ ᱧᱟᱢᱚᱜ ᱠᱟᱱ ᱛᱟᱦᱮᱸᱫ ᱟᱨ ᱚᱱᱟ ᱠᱚ ᱮᱢ ᱞᱮᱠᱷᱟᱱ ᱱᱚᱜᱼᱚᱭ, ᱵᱟᱹ ᱢᱟᱱᱮ ᱵᱟᱹᱫᱽ ᱨᱮ ᱦᱟᱥᱟᱨᱮ ᱡᱟᱦᱟᱸ ᱛᱤᱱᱟᱹᱜ ᱮᱸ ᱱᱟᱦᱟᱜ ᱟᱵᱚᱨᱮᱱ, ᱮ ᱱᱚᱝᱠᱟᱱ ᱡᱤᱭᱟᱹᱞᱤ ᱠᱚᱠᱚ ᱛᱟᱦᱮᱱᱟ ᱡᱮᱢᱚᱱ ᱱᱩᱠᱩ ᱠᱤᱪᱩᱣᱟᱹ ᱠᱚ ᱮᱢᱟᱱ ᱠᱚ ᱩᱱᱠᱩ ᱠᱚᱦᱚᱸ ᱠᱚ ᱡᱟᱱᱟᱢ ᱠᱚᱜᱼᱟ ᱟᱨ ᱩᱱᱠᱩ ᱠᱚ ᱡᱟᱱᱟᱢ ᱞᱮᱱᱠᱷᱟᱱ ᱱᱚᱣᱟ ᱵᱟᱹᱫᱽ ᱨᱮ ᱵᱟᱹᱭᱦᱟᱹᱲ ᱨᱮ ᱟᱠᱚ ᱯᱟᱛᱟᱞ ᱠᱷᱚᱡᱟᱜ ᱦᱟᱥᱟ ᱠᱚ ᱜᱮᱞᱮᱫ ᱳᱰᱚᱠ-ᱟ ᱥᱮ ᱵᱩᱨᱩᱡ ᱚᱰᱚᱠ ᱟᱠᱚ ᱚᱱᱟ ᱞᱮᱠᱟᱛᱮ ᱟᱵᱚᱣᱟᱜ ᱯᱟ.... ᱟ ᱵᱟᱹᱫ ᱵᱟᱹᱭᱦᱟᱹᱲ ᱨᱮᱱᱟᱝ ᱡᱳᱨ ᱴᱟᱜ ᱡᱟᱹᱥᱛᱤᱜᱼᱟ, ᱟᱫᱚ ᱩᱨ ᱵᱚᱨᱚᱜᱼᱟ, ᱟᱫᱚ ᱱᱮᱛᱟᱨ ᱫᱚ ᱚᱸ ᱚᱱᱟ ᱜᱩᱨᱤᱡ ᱠᱚ ᱵᱟᱵᱚ ᱮᱢᱮᱫ ᱠᱷᱟᱹᱛᱤᱨ ᱚᱱᱠᱟ ᱵᱟᱭ ᱡᱚᱛᱷᱟᱛᱚᱜ ᱠᱟᱱᱟ ᱚᱱᱟ ᱠᱚᱦᱚᱸ, ᱟᱨ ᱚᱱᱟ ᱠᱷᱟᱹᱛᱤᱨ ᱜᱮᱪᱚ ᱯᱟᱞᱮ ᱱᱤᱛᱚᱜ ᱩᱰᱤᱥᱚᱠᱛᱚ ᱥᱟᱨ ᱠᱚᱨᱮᱱᱟᱝ ᱡᱚᱭᱵᱚ ᱨᱟᱥᱟᱭᱚᱱᱤᱠ ᱥᱟᱨ ᱵᱤᱥ ᱥᱟᱨ ᱠᱚ ᱮᱢ ᱠᱟᱛᱮᱫ ᱟᱵᱚ ᱪᱟᱥ ᱛᱮᱵᱚᱱ ᱵᱚᱲᱦᱮᱜ ᱠᱟᱱᱟ ᱟᱫᱚ ᱱᱚᱣᱟ ᱠᱷᱟᱹᱛᱤᱨ ᱛᱮ ᱱᱤᱛᱚᱜ ᱫᱚ ᱟᱵᱚᱱᱟᱜ ᱱᱚᱣᱟ ᱵᱟᱹᱫᱽ ᱠᱚ ᱦᱚᱸ ᱠᱷᱟᱨᱟᱯ ᱤᱫᱤᱜ ᱠᱟᱱᱟ ᱟᱨ ᱦᱟᱥᱟ ᱦᱚᱸ ᱟᱭᱟᱜ ᱟ ᱥᱟᱦᱟᱣ ᱫᱟᱲᱮ ᱵᱟᱹᱭ ᱵᱟᱹᱭ ᱛᱮ ᱟᱫᱚᱜ ᱠᱟᱱᱟ ᱟᱡ ᱦᱚᱸ ᱟᱡ ᱦᱚᱸ ᱛᱚ ᱢᱤᱫᱴᱟᱝ ᱟᱺ.. ᱡᱤᱣᱤ ᱟᱱᱤᱡ ᱜᱮ ᱠᱟᱱᱟᱭ ᱟᱭᱟᱜ ᱦᱚᱸᱛᱚ ᱢᱤᱫᱴᱟᱝ ᱥᱟᱦᱟᱣ ᱫᱟᱲᱮ ᱢᱮᱱᱟᱜᱼᱟ, ᱛᱮᱦᱮᱧ ᱟᱫᱚ ᱚᱱᱟ ᱥᱟᱦᱟᱣ ᱫᱟᱲᱮ ᱠᱚ ᱱᱩᱠᱩ ᱦᱚᱸ ᱵᱟᱠᱚ ᱥᱟᱦᱟᱣ ᱫᱟᱲᱮᱭᱟᱜ ᱠᱟᱱ ᱠᱷᱟᱹᱛᱤᱨ ᱛᱮ ᱱᱤᱛᱚᱜ ᱫᱚ ᱦᱩᱸ ᱦᱟᱥᱟ ᱠᱚᱦᱚᱸ ᱟᱹᱰᱤ ᱥᱚᱠᱛᱚ ᱠᱮᱴᱮᱡ ᱤᱫᱤᱜ ᱠᱟᱱᱟ ᱟᱨ ᱡᱚᱛᱷᱟᱛ ᱫᱚ, ᱤᱭᱟᱹ ᱠᱚᱫᱚ ᱵᱟᱭ ᱦᱩᱭᱩᱜ ᱠᱟᱱᱟ ᱟᱫᱚ ᱦᱮᱸ ᱱᱤᱛᱚᱜ ᱱᱟᱦᱟᱜ ᱟᱯᱮ ᱚᱱᱟ ᱫᱷᱟᱨᱮ ᱫᱚ ᱪᱮᱫ ᱞᱮᱠᱟᱱ ᱦᱩᱲᱩ ᱠᱚᱯᱮ ᱮᱢ ᱵᱟᱲᱟᱭ ᱜᱮᱭᱟ? ᱯᱷᱟᱥᱮ,
ᱮᱸ ᱜᱚᱝᱠᱮ ᱥᱟᱹᱨᱤᱜᱮ ᱦᱟᱸᱜ ᱦᱩᱲᱩ ᱨᱮᱱᱟᱜ ᱠᱟᱛᱷᱟ ᱵᱤᱱ ᱞᱟᱹᱭ ᱮᱫ-ᱟ ᱦᱳᱭ ᱱᱚᱼᱟ ᱦᱩᱲᱩ ᱫᱚ ᱟᱵ ᱵᱤᱱ, ᱧᱮᱞ ᱟᱹᱜᱩ ᱠᱟᱜ-ᱟ ᱥᱮ ᱚᱱᱠᱟ, ᱟᱵᱚᱨᱮᱱ ᱦᱟᱯᱲᱟᱢ ᱠᱚᱦᱚᱸ ᱠᱚ ᱤᱭᱟᱹᱭᱮᱫ ᱛᱟᱦᱮᱸᱫ ᱫᱮᱥᱤ ᱦᱩᱲᱩ ᱦᱚᱸᱠᱚ ᱤᱫᱤ ᱛᱟᱦᱮᱫ ᱱᱚᱜ-ᱚ ᱱᱚᱝᱠᱟ ᱫᱮᱥᱤ ᱦᱩᱲᱩ ᱧᱩᱛᱩᱢ ᱛᱟᱦᱮᱸ ᱠᱟᱱᱟ, ᱵᱟᱝ ᱫᱮᱥᱤ ᱦᱩᱲᱩ ᱞᱟᱦᱟᱛᱮ ᱫᱚ ᱵᱟᱝ ᱟᱫᱚ ᱱᱮᱛᱟᱨ ᱫᱚ ᱱᱚᱜ-ᱚᱭ ᱵᱚᱱ ᱧᱮᱞᱮᱜᱼᱟ ᱦᱚᱲ ᱵᱚᱱ ᱥᱟᱸᱜᱮ ᱠᱟᱱ ᱠᱷᱟᱱ ᱟᱫᱚ ᱟᱵᱚᱣᱟᱜ ᱟᱨᱡᱟᱣ ᱦᱚᱸ ᱡᱟᱹᱥᱛᱤ ᱦᱩᱭᱩᱜ ᱛᱟᱵᱚᱱ ᱢᱟ ᱚᱱᱟ ᱤᱫᱤ ᱠᱟᱛᱮ ᱟᱫᱚ ᱦᱚᱭᱛᱚ ᱟᱫᱚ ᱱᱚᱜ-ᱚ ᱱᱚᱝᱠᱟ ᱱᱟᱜ ᱦᱩᱲᱩ ᱠᱚ ᱠᱟᱹᱢᱤ ᱮᱫᱼᱟ ᱥᱚᱨᱱᱚ ᱦᱩᱲᱩ ᱠᱚ ᱛᱟᱯᱚᱨᱮ ᱛᱟᱨᱯᱚᱨᱮ ᱚᱱᱠᱟᱱᱟᱜ, ᱦᱮᱸ ᱡᱟᱦᱟᱸ ᱫᱚ ᱦᱩᱭᱩᱜ ᱠᱟᱱᱟ ᱦᱩᱰᱤᱧ ᱦᱩᱲᱩ ᱡᱟᱦᱟᱸ ᱚᱱᱟ ᱵᱟᱠᱥᱟ ᱦᱳᱲᱳ ᱵᱚᱱ ᱢᱮᱛᱟᱜ ᱠᱟᱱᱟ, ᱱᱚᱜ-ᱚ ᱚᱱᱠᱟ ᱱᱟᱜ ᱦᱩᱲ ᱠᱚᱠᱚ ᱮᱢᱮᱜ ᱟᱵᱚᱱ ᱡᱟᱦᱟᱸᱫ ᱛᱮ ᱨᱚ ᱵᱚᱱ ᱛᱤᱠᱟᱹᱭᱟ ᱚᱱᱟ ᱫᱟ ᱫᱟ ᱫᱟᱢᱤ ᱦᱩᱲᱩ ᱵᱚᱱ ᱞᱟᱹᱭ ᱮᱫ-ᱟ ᱚᱱᱟ ᱫᱚ ᱡᱟᱛᱮ ᱟᱵᱚ ᱚᱱᱟ ᱟᱠᱷᱨᱤᱧ ᱠᱟᱛᱮ ᱟᱵᱚᱣᱟᱜ ᱠᱟᱹᱣᱰᱤ ᱦᱚᱸ ᱦᱤᱡᱩᱜ ᱢᱟ ᱟᱨ ᱟᱵᱚ ᱦᱚᱸ ᱱᱟᱯᱟᱭ ᱡᱮ ᱱᱚᱣᱟ ᱠᱚ ᱟᱠᱷᱨᱤᱧ ᱠᱟᱛᱮᱜ ᱥᱮ ᱞᱚᱜᱚᱱ ᱥᱟᱺᱦᱤᱡ ᱵᱚᱱ ᱪᱟᱥ ᱟᱨᱡᱟᱣ ᱠᱟᱛᱮᱜ ᱟᱵᱟᱨ ᱢᱤᱫᱴᱟᱝ ᱞᱚᱜᱚᱱ ᱵᱳᱨᱚ ᱦᱩᱲᱩ ᱵᱚᱱ ᱮᱨ ᱫᱟᱲᱮᱭᱟᱜ ᱢᱟ ᱱᱚᱜᱼᱚ ᱱᱚᱝᱠᱟᱱᱟᱜ ᱠᱟᱛᱷᱟ ᱠᱚ ᱩᱭᱦᱟᱹᱨ ᱵᱷᱟᱵᱱᱟ ᱮᱫ ᱛᱟᱦᱮᱫ, ᱞᱚᱜᱚᱱ ᱢᱟᱱᱮ ᱯᱮ ᱪᱟᱸᱫᱳ ᱦᱩᱲᱩ ᱠᱚ ᱮᱢᱮᱜᱼᱟ ᱟᱨ ᱞᱚᱜᱚᱱ ᱠᱚ ᱤᱨᱮᱜᱼᱟ ᱱᱚᱜᱼᱚᱭ ᱱᱚᱝᱠᱟ ᱠᱟᱛᱮᱜ ᱟᱫᱚ ᱚᱱᱟ ᱵᱟᱹᱫᱽ ᱮᱛ ᱨᱮᱱᱟᱜ ᱡᱟᱦᱟᱸ ᱠᱟᱹᱢᱤᱭᱟᱹ ᱚᱱᱟ ᱫᱚ ᱟᱫᱚ ᱟᱥᱛᱮ ᱟᱥᱛᱮ ᱛᱮ ᱠᱚᱢ ᱦᱤᱡᱩᱜ ᱠᱟᱱᱟ,
ᱦᱳᱭ ᱦᱳᱭ ᱦᱳᱭ, ᱟᱪᱪᱷᱟ ᱟᱫᱚ ᱱᱤᱭᱟᱹ ᱫᱚᱜᱼᱚᱭ ᱡᱟᱦᱟ ᱦᱟᱸᱜ ᱱᱤᱛᱚᱜ ᱢᱟᱵᱚ ᱪᱟᱥ ᱠᱟᱱᱟ ᱟᱫᱚ ᱟᱯᱮ ᱚᱱᱟ ᱴᱚᱴᱷᱟ ᱠᱚᱨᱮ ᱫᱚ ᱛᱤᱱᱟᱹᱜ ᱫᱷᱟᱣ ᱪᱟᱥ ᱦᱩᱭᱩᱜᱼᱟ ᱢᱟᱥᱮ?
ᱟᱫᱚ ᱜᱚᱝᱠᱮ ᱦᱳᱭ ᱥᱟᱹᱨᱤᱜᱮ ᱱᱚᱜᱼᱚᱭ ᱟᱫᱚ ᱞᱟᱦᱟ ᱛᱮᱫᱚ ᱱᱚᱜ-ᱚᱭ ᱱᱚᱝᱠᱟ ᱡᱟᱦᱟᱸ ᱵᱚᱱ ᱞᱟᱹᱭᱟ ᱚᱛ ᱵᱷᱤᱛᱤᱨ ᱞᱟ ᱠᱟᱛᱮ, ᱛᱮᱫ ᱡᱟᱦᱟᱸ ᱫᱟᱜ ᱵᱚᱱ ᱚᱰᱚᱠ ᱮᱫᱼᱟ,
ᱦᱟᱸ ᱫᱟᱜ ᱫᱚ ᱞᱟᱦᱟ ᱛᱮᱫᱚ ᱵᱟᱭ ᱛᱟᱦᱮᱸ ᱠᱟᱱ ᱛᱟᱦᱮᱸᱜ ᱟᱫᱚ ᱩᱱᱫᱚ ᱩᱱᱫᱚ ᱢᱤᱫ ᱫᱷᱟᱣ ᱜᱮ ᱦᱩᱭᱩᱜ ᱠᱟᱱ ᱛᱟᱦᱮᱸᱜ ᱱᱮᱛᱟᱨ ᱫᱚ ᱱᱚᱜ-ᱚᱭ ᱡᱮ ᱚᱛ ᱨᱮᱵᱚᱱ ᱮᱸ ᱨᱟᱦᱟ ᱠᱟᱱ ᱯᱟᱭᱤᱯ ᱛᱮ ᱵᱚ ᱫᱟᱜ ᱵᱚᱱ ᱟᱹᱜᱩᱭᱮᱜᱟ ᱟᱫᱚ ᱚᱱᱟᱛᱮ ᱟᱞᱮ ᱱᱚᱣᱟ ᱠᱚᱨᱮ ᱫᱚ ᱦᱩᱭᱩᱜ ᱠᱟᱱᱟ, ᱵᱟᱨ ᱫᱷᱟᱣ ᱠᱟᱛᱮᱫ ᱪᱟᱥ ᱦᱩᱭᱩᱜ ᱠᱟᱱᱟ ᱟᱨ ᱚᱠᱟ ᱠᱚ ᱚᱠᱚᱭ ᱫᱚ ᱫᱟᱲᱮᱭᱟᱜ ᱠᱟᱱ ᱩᱱᱤ ᱫᱚ ᱯᱮ ᱫᱷᱟᱣ ᱦᱚᱭ ᱪᱟᱥ ᱫᱟᱲᱮᱭᱟᱜ ᱠᱟᱱᱟ, ᱱᱚᱜ-ᱚ ᱱᱚᱝᱠᱟ ᱪᱟᱥ ᱠᱚ ᱤᱭᱟᱹ ᱭᱮᱫᱼᱟ ᱪᱟᱥ ᱠᱟᱛᱮᱫ, ᱟ ᱦᱩᱲᱩ ᱠᱚ ᱟᱨᱡᱟᱱᱮᱜᱼᱟ,
ᱦᱳᱭ ᱦᱳᱭ ᱦᱳᱭ ᱟᱫᱚ ᱚᱱᱟ ᱦᱚᱸ ᱟᱹᱰᱤ ᱵᱮᱥ ᱜᱮ ᱟᱫᱚ ᱡᱟᱦᱟᱸ ᱡᱟᱭᱜᱟ ᱠᱚᱨᱮ ᱵᱟᱨ ᱫᱷᱟᱣ ᱠᱷᱚᱱᱟᱜ ᱯᱮ ᱫᱷᱟᱣ ᱛᱮ ᱦᱩᱭ ᱜᱚᱫᱚᱜ ᱠᱟᱱᱟ ᱢᱮᱱᱫᱚ ᱩᱱᱠᱩ ᱫᱚ ᱰᱷᱮᱨ ᱜᱮᱠᱚ ᱟᱨᱡᱟᱣᱮᱫ ᱠᱚ ᱜᱮᱭᱟ ᱟᱨ ᱟᱨᱡᱟᱣ ᱠᱟᱛᱮᱫ ᱟᱠᱚᱣᱟᱜ ᱜᱷᱟᱨᱚᱸᱡᱽ ᱠᱚᱫᱚ ᱟᱥᱟᱭᱟᱞᱟᱝ ᱟᱹᱰᱤ ᱱᱟᱯᱟᱭ ᱛᱮᱜᱮ ᱠᱚ ᱵᱤᱛᱟᱹᱣ ᱵᱤᱛᱟᱹᱣᱮᱫ ᱛᱟᱵᱚᱱᱟ᱾ ᱟᱫᱚ ᱩᱸ ᱦᱩᱲᱩ ᱠᱚ ᱵᱮᱜᱚᱨ ᱟᱨ ᱪᱮᱫ ᱪᱮᱫ ᱠᱚ ᱪᱟᱥ ᱦᱩᱭᱩᱜ ᱜᱮᱛᱟᱯᱮᱭᱟ ᱟᱯᱮ ᱚᱱᱟ ᱴᱚᱴᱷᱟ ᱠᱚᱨᱮ ᱫᱚ ᱚᱱᱠᱟ ᱢᱮᱱᱫᱚ ᱦᱚᱜᱼᱚᱭ ᱥᱚᱵᱡᱤ ᱥᱚᱵᱡᱤ ᱠᱚ ᱠᱚ ᱟᱱᱟᱡᱽ ᱥᱚᱵᱡᱤ ᱞᱮᱠᱟᱱᱟᱜ ᱠᱚ ᱚᱱᱠᱟᱱᱟᱜ ᱡᱟᱦᱟᱱᱟᱱᱟᱜ ᱪᱟᱥ ᱠᱚ ᱦᱩᱭᱩᱜ ᱜᱮᱭᱟ
ᱦᱳᱭ ᱩᱱᱠᱱᱟᱜ ᱦᱚᱸ ᱵᱷᱟᱜᱤ ᱫᱟᱢᱟᱱ ᱠᱟᱛᱷᱟ ᱵᱤᱱ ᱥᱟᱵ ᱟᱠᱟᱫᱟ ᱱᱚᱜᱼᱚᱭ ᱟᱵᱚ ᱵᱚᱱ ᱞᱟᱹᱭ ᱫᱟᱲᱮᱭᱟᱜ ᱠᱟᱱᱟ ᱚᱭ ᱦᱩᱲᱩ ᱵᱮᱜᱚᱨ ᱦᱚᱸ ᱱᱚᱜ ᱚᱭ ᱵᱚᱱ ᱞᱟᱹᱭ ᱫᱟᱲᱮᱭᱟᱜᱼᱟ ᱥᱩᱱᱩᱢ ᱠᱚᱨᱮ ᱡᱩᱫᱤ ᱵᱚᱱ ᱞᱟᱹᱭᱟ ᱱᱚᱜ ᱚ ᱟᱵᱚ ᱛᱩᱲᱤ ᱠᱚᱵᱚᱱ ᱮᱨᱮᱜᱼᱟ ᱛᱤᱞᱢᱤᱧ ᱠᱚᱵᱚᱱ ᱮᱨ ᱮᱜᱼᱟᱜ ᱚᱱᱟ ᱛᱩᱲᱤ ᱛᱤᱞᱢᱤᱧ ᱠᱚᱫᱚ ᱟᱵᱚᱣᱟᱜ ᱫᱤᱱᱟᱹᱢ ᱡᱤᱭᱚᱱ ᱨᱮ ᱞᱟᱜᱟᱜ ᱠᱟᱱ ᱜᱮᱭᱟ ᱥᱩᱱᱩᱢ ᱞᱮᱠᱟᱛᱮ ᱚᱱᱟ ᱥᱟᱶᱛᱮ ᱟᱵᱚ ᱛᱩᱲᱤ ᱦᱚᱸᱵᱚᱱ ᱢᱮᱥᱟᱣᱟᱜ ᱠᱟᱱᱟ ᱩᱛᱩ ᱨᱮ ᱱᱚᱜᱚᱭ ᱱᱚᱜᱼᱚᱭ ᱱᱚᱝᱠᱟ ᱠᱟᱛᱮᱜ ᱱᱚᱣᱟ ᱠᱚ ᱪᱟᱥ ᱦᱩᱭᱩᱜ ᱠᱟᱱᱟ ᱚᱱᱟ ᱵᱚᱭᱚᱨ ᱨᱮ ᱟᱵᱚ ᱵᱚᱱ ᱧᱮᱞᱟ ᱥᱚᱵᱡᱤ ᱠᱚᱦᱚᱸ ᱵᱚ ᱞᱟᱹᱭᱟ ᱡᱩᱫᱤ᱾
ᱥᱚᱵᱡᱤ ᱦᱚ ᱠᱚᱢ ᱫᱚᱠᱚ ᱪᱟᱥᱮᱫ ᱜᱮᱭᱟ ᱠᱚᱢ ᱫᱷᱟᱨᱟ ᱠᱚ ᱪᱟᱥᱮᱫᱼᱟ ᱟᱞᱮ ᱱᱚᱣᱟ ᱫᱷᱟᱨᱮ ᱫᱚ ᱠᱟᱹᱴᱤᱡ ᱡᱟᱦᱟᱸ ᱚᱱᱠᱟ ᱪᱟᱥ ᱡᱟᱭᱜᱟ ᱫᱚ ᱩᱱᱟᱹᱜ ᱵᱟᱹᱱᱩᱜ ᱠᱟᱜᱼᱟ ᱢᱮᱱᱟᱜ ᱨᱮᱦᱚᱸ ᱤᱧ ᱢᱮᱱᱟᱜ ᱠᱟᱫᱼᱟ ᱩᱱᱟᱹᱜ ᱠᱚᱢ ᱧᱚᱜ ᱫᱷᱟᱨᱟ ᱜᱮ ᱢᱮᱱᱟᱜ ᱟᱠᱟᱫᱼᱟ ᱚᱰᱮ ᱠᱚ ᱪᱟᱥᱮᱜᱼᱟ ᱟᱨᱠᱤ ᱠᱚᱢ ᱫᱷᱟᱨᱟ ᱜᱮ
ᱟᱪᱪᱷᱟ ᱦᱳᱭ ᱟᱫᱚ ᱱᱚᱜᱼᱚᱭ ᱡᱟᱦᱟᱸ ᱡᱮ ᱥᱚᱵᱡᱤ ᱠᱚᱠᱚ ᱪᱟᱥᱟ ᱟᱫᱚ ᱱᱚᱣᱟ ᱠᱚᱫᱚ ᱟᱵᱚ ᱥᱟᱱᱛᱟᱲ ᱦᱚᱯᱚᱱ ᱠᱚᱦᱚᱸ ᱠᱚ ᱪᱟᱥ ᱜᱮᱭᱟ ᱥᱮ ᱮᱴᱟᱜ ᱮᱴᱟᱜ ᱡᱟᱹᱛᱤ ᱠᱚᱜᱮ ᱵᱤᱥᱤ ᱠᱚ ᱪᱟᱥ ᱠᱟᱱᱟ
ᱦᱳᱭ ᱜᱚᱝᱠᱮ ᱟ ᱱᱚᱜ ᱚᱭ ᱧᱮᱞ ᱠᱟᱱᱟ ᱱᱤᱛᱚᱜ ᱫᱚ ᱞᱟᱦᱟᱛᱮ ᱡᱟᱦᱟᱸ ᱞᱮᱠᱟ ᱧᱮᱞ ᱦᱩᱭᱱᱟ ᱡᱮ ᱞᱟᱦᱟ ᱛᱮᱫᱚ ᱮᱴᱟᱜ ᱛᱟᱜ ᱜᱟᱛᱟᱠ ᱨᱮᱱ ᱦᱚᱲ ᱦᱚᱸ ᱫᱚᱢᱮ ᱠᱚ ᱪᱟᱥᱮᱫᱟ ᱟᱫᱚ ᱱᱤᱛᱚᱜ ᱫᱚ ᱩᱱᱠᱩ ᱜᱟᱛᱟᱠ ᱨᱮᱱ ᱦᱚᱲ ᱟᱠᱚᱣᱟᱜ ᱧᱮᱞ ᱧᱮᱞ ᱠᱟᱛᱮᱫ ᱜᱮ ᱟᱵᱚᱨᱮᱱ ᱜᱟᱛᱟᱠᱨᱮᱱ ᱦᱚᱲ ᱦᱚᱸ ᱱᱤᱛᱚᱜ ᱠᱚ ᱪᱷᱩᱴᱟᱹᱣ ᱱᱟ ᱡᱮ ᱟᱞᱮ ᱱᱚᱣᱟ ᱞᱮ ᱪᱟᱥ ᱞᱮᱱᱠᱷᱟᱱ ᱟᱞᱮᱭᱟᱜ ᱜᱷᱟᱷᱟᱨᱚᱧᱡᱽ ᱦᱚᱸ ᱱᱟᱯᱟᱭ ᱛᱮ ᱪᱟᱞᱟᱵᱚᱜᱼᱟ ᱟᱨ ᱟᱞᱮ ᱮᱴᱟᱜ ᱠᱷᱚᱱᱟᱜ ᱵᱟᱝᱞᱮ ᱠᱤᱨᱤᱧ ᱟᱹᱜᱩᱭᱟ ᱟᱞᱮᱭᱟᱜ ᱦᱚᱸ ᱩᱛᱩ ᱟᱱᱟᱡ ᱦᱩᱭᱩᱜ ᱛᱟᱞᱮᱭᱟ ᱥᱮ ᱟᱞᱮ ᱵᱟᱹᱲᱛᱤ ᱞᱮ ᱪᱟᱥ ᱞᱮᱠᱷᱟᱱ ᱱᱚᱣᱟ ᱫᱚᱞᱮ ᱟᱠᱷᱨᱤᱧ ᱫᱟᱲᱮᱭᱟᱜᱼᱟ ᱟᱠᱷᱨᱤᱧ ᱠᱟᱛᱮᱫ ᱟᱞᱮᱭᱟᱜ ᱠᱟᱹᱣᱰᱤ ᱦᱩᱭᱩᱜᱚᱜᱼᱟ ᱟᱞᱮᱭᱟᱜ ᱠᱟᱹᱣᱰᱤ ᱦᱳᱭ ᱞᱮᱱᱠᱷᱟᱱ ᱟᱞᱮᱭᱟᱜ ᱜᱷᱟᱨᱚᱸᱧᱡᱽ ᱨᱮ ᱱᱟᱯᱟᱭ ᱦᱳᱭᱳᱜᱚᱜᱼᱟ᱾ ᱟᱨ ᱮᱴᱟᱜ ᱦᱚᱲ ᱦᱚᱸᱞᱮ ᱜᱚᱲᱚ ᱫᱟᱲᱮᱭᱟᱠᱚᱣᱟ᱾ ᱠᱟᱹᱣᱰᱤ ᱜᱚᱲᱚ ᱦᱚᱜᱼᱱᱟᱜ ᱢᱤᱫ ᱩᱟᱹᱨᱦᱚᱨ ᱠᱟᱛᱮᱫ ᱪᱟᱥᱵᱟᱥ ᱨᱮᱠᱚ ᱪᱷᱩᱴᱟᱹᱣ ᱟᱠᱟᱱᱟ᱾
ᱦᱳᱭ ᱱᱚᱣᱟ ᱫᱚ ᱟᱵᱚ ᱟᱹᱫᱤᱵᱟᱹᱥᱤ ᱦᱚᱯᱚᱱ ᱠᱚ ᱞᱟᱹᱜᱤᱫ ᱫᱚ ᱢᱤᱫᱴᱟᱝ ᱟᱹᱰᱤ ᱵᱷᱟᱹᱜᱮ ᱱᱟᱯᱟᱭ ᱩᱭᱦᱟᱹᱨ ᱜᱮ ᱠᱟᱱᱟ ᱟᱵᱚᱣᱟᱜ ᱟᱨ ᱚᱲᱟᱜ ᱨᱮ ᱜᱷᱟᱸᱨᱚᱧᱡᱽ ᱨᱮ ᱠᱷᱚᱨᱚᱪᱚᱜ ᱠᱟᱱ ᱞᱮᱠᱟᱱᱟᱜ ᱠᱚ ᱪᱟᱥ ᱥᱟᱶ ᱥᱟᱶᱟᱛᱮ ᱡᱟᱦᱟᱸᱜᱮ ᱮ ᱵᱮᱥᱤᱜ ᱠᱟᱱᱟ᱾ ᱡᱟᱹᱥᱛᱤᱜ ᱠᱟᱱᱟ ᱚᱱᱟ ᱠᱚᱫᱚ ᱵᱟᱡᱟᱨ ᱠᱚᱨᱮ ᱟᱹᱠᱷᱨᱤᱧ ᱠᱟᱛᱮᱫ ᱢᱤᱫᱵᱟᱨ ᱴᱟᱠᱟ᱾ ᱠᱚᱦᱚᱸ ᱠᱚ ᱨᱚᱡᱽᱜᱟᱨ ᱫᱟᱲᱮᱭᱟᱜ ᱠᱟᱱᱟ ᱱᱚᱣᱟ ᱫᱚ᱾ ᱦᱩᱸ ᱟᱹᱰᱤ ᱵᱮᱥ ᱜᱮ ᱠᱟᱱᱟ ᱟᱹᱰᱤ ᱵᱮᱥ ᱟᱵᱚ ᱥᱟᱱᱛᱟᱲ ᱦᱚᱯᱚᱱ ᱠᱚ ᱞᱟᱹᱜᱤᱫ᱾ ᱟ ᱟᱨ ᱢᱤᱫᱴᱟᱝ ᱱᱚᱸᱰᱮ ᱞᱟᱝ ᱨᱚᱯᱚᱲᱟ ᱱᱤᱛᱚᱜ ᱟᱵᱚ ᱱᱚᱣᱟ ᱥᱟᱱᱛᱟᱲ ᱟᱲ ᱟᱲ ᱟᱹᱛᱩ ᱠᱚᱨᱮ ᱨᱮ ᱨᱮ ᱢᱟᱱᱮ ᱵᱟᱹᱵᱩ ᱠᱚᱲᱟ ᱠᱚ ᱟᱨ ᱢᱟᱹᱭ ᱛᱟᱠᱚ ᱦᱚᱸ ᱧᱮᱞᱚᱜ ᱠᱟᱱᱟ ᱮᱸ ᱱᱚᱜᱼᱚᱭ ᱡᱮ ᱟᱵᱚ ᱫᱚ ᱱᱚᱜᱼᱚᱭ ᱡᱮ ᱞᱟᱝ ᱨᱚᱯᱚᱲᱮᱱ ᱥᱚᱵᱽᱡᱤ ᱠᱳ ᱪᱟᱥ ᱠᱟᱛᱮᱫ ᱦᱚᱸ ᱟᱯᱟᱥᱩᱞ ᱫᱚ ᱜᱟᱱᱚᱜᱼᱟᱲ᱾ ᱟᱫᱚ ᱱᱚᱣᱟ ᱠᱚ ᱵᱟᱝ ᱠᱟᱛᱮ ᱮᱴᱟᱜ ᱮᱴᱟᱜ ᱯᱚᱱᱚᱛ ᱠᱚ ᱡᱮᱢᱚᱱ ᱵᱮᱝᱜᱟᱞᱳᱨ ᱠᱚᱨᱱᱟᱴᱚᱠ ᱛᱟᱹᱢᱤᱞᱱᱟᱹᱲᱩ ᱯᱟᱧᱡᱟᱵᱽ ᱱᱚᱜᱼᱚᱭ ᱱᱚᱝᱠᱟ ᱠᱟᱹᱢᱤ ᱱᱟᱞᱦᱟ ᱠᱚ ᱪᱟᱞᱟᱜ ᱠᱟᱱᱟ ᱟᱫᱚ ᱱᱚᱣᱟ ᱫᱚ ᱟᱸᱻ ᱛᱤᱱᱟᱹᱜᱴᱟ ᱡᱚᱛᱷᱟᱛᱚᱜ ᱠᱟᱱᱟ ᱥᱮ ᱵᱟᱝ ᱼᱟ ᱠᱟᱱᱟ?
ᱟᱫᱚ ᱜᱚᱝᱠᱮ ᱱᱚᱣᱟᱜ ᱫᱚ ᱟᱹᱰᱤ ᱱᱟᱯᱟᱭ ᱠᱟᱛᱷᱟ ᱜᱮᱵᱚᱱ ᱞᱮᱭᱮᱜᱼᱟ ᱾ᱱᱚᱜᱼᱚᱭ ᱡᱮ ᱟᱵᱚ ᱯᱳᱞᱳ ᱨᱮ ᱞᱟᱹᱭ ᱦᱳᱭᱳᱜ ᱛᱟᱵᱚᱱᱟ ᱟᱵᱚ ᱫᱚ ᱦᱳᱭᱳᱜ ᱠᱟᱱᱟ ᱥᱤᱠᱷᱱᱟᱹᱛ ᱫᱚᱨᱠᱟᱨ ᱠᱟᱱ ᱛᱟᱵᱚᱱᱟ ᱥᱤᱠᱷᱱᱟᱹᱛ ᱫᱚ ᱱᱤᱦᱟᱹᱛᱤ ᱱᱚᱣᱟ ᱫᱷᱟᱹᱨᱛᱤ ᱨᱮ ᱛᱚᱞ ᱢᱮᱱᱟᱜ ᱟᱠᱟᱫ ᱥᱤᱵ ᱱᱟᱹᱫ ᱜᱮ ᱢᱟᱨᱥᱟᱞᱮ ᱟᱹᱜᱩᱭᱟ ᱟᱨ ᱫᱷᱟᱹᱨᱛᱤ ᱛᱟᱞᱟ ᱨᱮᱜᱮᱵᱚᱱ ᱛᱟᱦᱮ ᱫᱟᱲᱮᱭᱟᱜᱼᱟ, ᱥᱤᱠᱷᱱᱟᱹᱛ ᱵᱟᱝᱠᱷᱟᱱ ᱥᱤᱠᱷᱱᱟᱹᱛ ᱛᱟᱦᱮᱸ ᱞᱮᱱᱠᱷᱟᱱ ᱟᱨ ᱥᱤᱠᱷᱱᱟᱹᱛ ᱵᱟᱝᱠᱷᱟᱱ ᱫᱚ ᱚᱠᱚᱭ ᱦᱚᱸ ᱵᱟᱭ ᱢᱮᱸᱫ ᱞᱩᱛᱩᱨᱟᱢᱟ ᱚᱱᱟ ᱛᱮᱠᱚ ᱞᱟᱹᱭᱟ ᱥᱤᱠᱷᱱᱟᱹᱛ ᱫᱚ ᱫᱚᱨᱠᱟᱨ ᱠᱟᱱ ᱜᱮ ᱡᱟᱦᱟᱱᱟᱜ ᱜᱮᱵᱚᱱ ᱪᱟᱥᱟ ᱪᱟᱥ ᱟᱵᱟᱫᱽ ᱠᱚᱛᱮ ᱜᱮ ᱥᱤᱠᱷᱚᱱᱟᱹᱛ ᱛᱤᱱᱟᱹᱜ ᱜᱟᱱ ᱞᱟᱜᱟᱜᱼᱟ᱾ ᱪᱮᱜ ᱨᱮ? ᱥᱮ ᱥᱚᱵᱽᱡᱤ ᱨᱮ ᱛᱤᱱᱟᱹᱜ ᱞᱟᱜᱟᱜᱼᱟ ᱦᱚᱜᱱᱟ ᱠᱚ ᱢᱤᱫᱴᱟᱝ ᱵᱚᱱ ᱵᱟᱲᱟᱭ ᱫᱟᱲᱮᱭᱟᱜ ᱠᱷᱟᱱ ᱫᱚ ᱟᱵᱚ ᱥᱤᱠᱷᱱᱟᱹᱛ ᱫᱚ ᱞᱟᱹᱠᱚᱛᱤ ᱠᱟᱱ ᱜᱮᱭᱟ᱾ ᱟᱨ ᱦᱚᱸ ᱟᱵᱚᱨᱮᱱ ᱡᱟᱦᱟᱸ ᱛᱤᱱᱟᱹᱝ, ᱠᱚ ᱥᱤᱠᱷᱟᱹᱛᱟᱱ ᱵᱟᱹᱵᱩ ᱛᱟᱠᱚ ᱥᱮ ᱮ ᱵᱮᱝᱜᱟᱞᱳᱨ ᱠᱚᱠᱚ ᱪᱟᱞᱟᱜ ᱠᱟᱱᱟ ᱱᱩᱠᱩ ᱫᱚ ᱱᱚᱣᱟ, ᱱᱚᱣᱟ ᱤᱫᱤ ᱠᱟᱛᱮᱜ ᱢᱤᱫᱴᱟᱝ ᱡᱟᱦᱟᱸᱭ ᱵᱟᱲᱟᱭᱟᱭ ᱩᱱᱤ ᱴᱷᱮᱱ ᱪᱟᱞᱟᱜ ᱦᱩᱭᱩᱜ ᱛᱟᱭᱟᱽ᱾ ᱱᱚᱜᱼᱟ ᱫᱚ ᱚᱠᱟ ᱞᱮᱠᱟ ᱵᱷᱟᱵ ᱛᱮᱠᱚ ᱪᱟᱥᱟ ᱥᱮ ᱚᱠᱟ ᱚᱠᱟ ᱨᱮᱱᱟᱜ ᱚᱠᱟ ᱚᱠᱛᱚ ᱨᱮ ᱚᱠᱟ ᱵᱚᱱ ᱪᱟᱥ ᱞᱮᱠᱷᱟᱱ ᱵᱷᱟᱜᱤ ᱦᱩᱭᱩᱜᱼᱟ᱾ ᱦᱚᱜᱱᱟ ᱠᱷᱟᱛᱤᱨ ᱟᱡ ᱡᱩᱫᱤ ᱢᱤᱫᱴᱟᱝ ᱥᱤᱠᱷᱱᱟᱹᱛ ᱮ ᱦᱟᱛᱟᱣᱟᱭ᱾ ᱛᱟᱦᱚᱞᱮ ᱟᱹᱰᱤᱜᱮ ᱱᱟᱯᱟᱭᱚᱜᱼᱟ ᱩᱱᱤ ᱫᱚ ᱟᱫᱚ ᱵᱮᱝᱜᱟᱞᱩᱨ ᱦᱚᱸ ᱪᱟᱞᱟᱜ ᱨᱮᱱᱟᱜ ᱩᱭᱦᱟᱹᱨ ᱫᱚ ᱵᱟᱭ ᱠᱚᱨᱟᱣᱟᱭ᱾
ᱦᱳᱭ ᱦᱳᱭ ᱦᱳᱭ ᱦᱳᱭ ᱟᱹᱰᱤ ᱥᱤᱠᱷᱱᱟᱹᱛ ᱨᱮᱱᱟᱜ ᱫᱚ ᱟᱹᱰᱤ ᱜᱟᱱ ᱜᱮ ᱢᱟᱹᱱ ᱟᱨ ᱜᱚᱱᱚᱝ ᱫᱚ ᱢᱮᱱᱟᱜ ᱟᱠᱟᱫᱟ᱾ ᱟᱸ ᱥᱤᱠᱷᱱᱟᱹᱛ ᱪᱷᱟᱲᱟ ᱚᱞ ᱪᱷᱟᱲᱟ ᱱᱚᱣᱟ ᱟᱨ ᱫᱤᱥᱚᱢ ᱵᱟᱭ ᱪᱟᱞᱟᱣ ᱫᱟᱲᱮ ᱠᱚᱜᱼᱟ᱾ ᱟᱫᱚ ᱚᱱᱟ ᱠᱷᱟᱹᱛᱤᱨ ᱜᱮ ᱱᱤ ᱟᱵᱩᱭᱤᱡ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩᱭ ᱢᱮᱱ ᱟᱠᱟᱫ ᱡᱮ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢᱦᱚᱸ ᱢᱮᱱᱟᱢ᱾ ᱚᱞᱮᱢ ᱟᱫ ᱞᱮᱨᱮ ᱨᱚᱲᱮᱢ ᱟᱫ ᱞᱮᱨᱮ ᱫᱷᱚᱨᱚᱢ